ᱦᱮᱞᱳ ᱦᱮᱸ ᱜᱚᱝᱠ ᱜᱚᱝᱠᱮ ᱡᱚᱦᱟᱨ ᱜᱮᱤ ᱛᱟᱯᱚᱨᱮ ᱨᱚᱲ ᱠᱚ ᱴᱷᱤᱠ ᱴᱷᱟᱠ ᱟᱸᱡᱚᱢ ᱠᱟᱱ ᱜᱮᱭᱟ ᱛᱚ ᱜᱚᱝᱠᱮ
ᱦᱮᱸ ᱟᱸᱡᱚᱢᱚᱜ ᱠᱟᱱ ᱜᱮᱭᱟ ᱴᱷᱤᱠ ᱜᱮᱭᱟ
ᱛᱟᱦᱞᱮ ᱜᱚᱢᱠᱮ ᱪᱮᱫ ᱪᱤᱠᱟᱹᱭ ᱦᱩᱭᱩᱜ ᱠᱟᱱᱟ
ᱦᱮᱸ ᱱᱤᱛᱚᱜ ᱫᱚ ᱱᱟᱜ ᱫᱩᱲᱩᱵ ᱟᱠᱟᱱᱟᱹᱧ ᱱᱚᱱᱛᱮ ᱪᱟᱴᱠᱟ ᱥᱮᱱᱨᱮ
ᱟᱪᱪᱷᱟ ᱜᱚᱢᱠᱮ ᱛᱟᱨᱯᱚᱨᱮ ᱠᱟᱹᱢᱤᱴᱢᱤ ᱪᱮᱫ ᱠᱚ ᱪᱤᱠᱟᱭ ᱦᱩᱭᱩᱜ ᱠᱟᱱᱟ
ᱠᱟᱹᱢᱤ ᱫᱚ ᱦᱟᱸᱜ ᱫᱤᱱ ᱵᱮᱲᱟ ᱫᱚ ᱛᱮᱧ ᱫᱚ ᱚᱱᱠᱟ ᱫᱚ ᱪᱮᱫ ᱦᱚ ᱵᱟᱞᱤᱧ ᱪᱤᱠᱟᱹ ᱟᱠᱟᱜᱼᱟ ᱥᱟᱦᱟᱱ ᱠᱚᱜᱮᱞᱤᱧ ᱥᱟᱢᱴᱟᱣ ᱵᱟᱲᱟᱫᱟ
ᱟᱪᱪᱷᱟ ᱟᱪᱪᱷᱟ ᱜᱚᱝᱠᱮ ᱛᱟᱯᱚᱨᱮ ᱜᱚᱝᱠᱮ ᱟᱯᱮᱥᱱᱟ ᱢᱟᱱᱮ ᱢᱳᱥᱩᱢ ᱪᱮᱫ ᱞᱮᱠᱟ ᱜᱚᱝᱠᱮ ᱚᱭᱮᱫᱟᱨ
ᱦᱮ ᱛᱮᱦᱮᱧᱟᱜ ᱫᱚ ᱦᱟᱸᱜ ᱚᱱᱠᱟ ᱢᱟ ᱛᱚ ᱥᱮᱛᱟᱜ ᱠᱷᱚᱱᱟᱜ ᱫᱚ ᱰᱩᱸᱰᱨᱩᱜ ᱵᱟᱲᱟ ᱞᱮᱫ ᱛᱟᱦᱮᱱᱟ ᱵᱟᱹᱥᱭᱟᱹᱢ ᱫᱷᱟᱹᱵᱤᱡ ᱟᱨ ᱤᱱᱟᱹ ᱯᱚᱨᱮ ᱥᱚᱠᱛᱚ ᱥᱤᱛᱩᱝ ᱠᱮᱜᱼᱟᱭ ᱛᱟᱨᱯᱚᱨᱮ ᱛᱟᱨᱟᱥᱤᱧ ᱵᱮᱲᱟ ᱫᱚ ᱟᱨᱦᱚᱸ ᱰᱩᱰᱨᱩᱜ ᱠᱼᱟ ᱢᱮᱱᱠᱷᱟᱱ ᱫᱟᱜ ᱫᱚ ᱦᱟᱸᱜ ᱵᱟᱭ ᱫᱟᱜ ᱞᱮᱜᱼᱟ
ᱦ ᱟᱪᱪᱷᱟ
ᱵᱩᱡᱷᱟᱹᱣ ᱞᱮᱱᱟ
ᱦᱮᱸ ᱜᱚᱝᱠᱮ ᱟᱯᱮ ᱥᱮᱫ ᱫᱚ ᱢᱟᱱᱮ ᱮᱨ ᱨᱚᱯᱚᱨ ᱫᱚ ᱦᱩᱭᱱᱟ ᱜᱚᱝᱠᱮ
ᱦᱩᱸ ᱮᱨᱚᱜ ᱠᱚᱫᱚ ᱱᱟᱦᱜ ᱦᱩᱭ ᱠᱟᱱᱟ
ᱦᱮᱸ
ᱮᱱᱛᱮᱮᱫ ᱟᱞᱮ ᱥᱮᱱ ᱫᱚ ᱟᱸᱜ ᱯᱟᱹᱦᱤᱞ ᱫᱚᱠᱚ ᱮᱨᱜ ᱛᱟᱦᱮᱱᱟ ᱟᱹᱰᱤ ᱯᱦᱚᱱ ᱦᱟᱸᱜ ᱟᱫᱚ ᱱᱮᱛᱟᱨ ᱫᱚ ᱮ ᱫᱚ ᱵᱟᱠᱚ ᱮᱨᱜᱼᱟ ᱠᱷᱟᱹᱞᱤ ᱛᱚᱞᱟ ᱵᱟᱲᱟ ᱠᱟᱛᱮᱫ ᱱᱟᱦᱟᱜ ᱨᱚᱦᱚᱭ ᱜᱮᱠᱚ
ᱫᱚᱦᱚᱭ ᱵᱟᱝ ᱟᱪᱪᱷᱟ ᱛᱟᱦᱞᱮ ᱜᱚᱝᱠᱮ ᱛᱟᱞᱮ ᱢᱟᱱᱮ ᱨᱚᱦᱚᱭ ᱠᱚ ᱫᱷᱩᱨᱟᱹᱣ ᱮᱱᱟ ᱥᱮ ᱟᱹᱣᱨᱤ
ᱨᱚᱦᱚᱭ ᱫᱚ ᱦᱟᱸᱜ ᱦᱟᱯᱮ ᱟᱹᱮᱜᱼᱟ ᱦᱟᱸᱜ ᱱᱚᱜᱼᱚᱭ ᱛᱚ ᱟᱞᱮ ᱥᱮᱱ ᱫᱚ ᱵᱟᱭ ᱫᱟᱜ ᱟᱠᱟᱫ ᱟᱱᱮ ᱫᱟᱜ ᱞᱮᱫ ᱛᱟᱦᱮᱱᱟᱭ ᱤᱱᱟᱹ ᱯᱚᱨᱮ ᱫᱚ ᱦᱟᱸᱜ ᱟᱫᱚ ᱵᱟᱭ ᱫᱟᱜ ᱛᱟᱦᱮᱱᱟ ᱵᱟᱹᱚᱛ ᱵᱟᱹᱭᱦᱟᱹᱲ ᱠᱚᱦᱚᱸ ᱟᱸᱡᱮᱫ ᱜᱮ
ᱟᱪᱪᱷᱟ ᱜᱚᱝᱠᱮ ᱛᱟᱨ ᱢᱟᱱᱮ ᱜᱚᱝᱠᱮ ᱥᱤ ᱵᱟᱲᱟ ᱠᱚᱫᱚ ᱟᱹᱣᱨᱤᱼᱟ ᱵᱟᱝ
ᱮᱱᱮ ᱱᱟᱦᱜ ᱯᱟᱲᱟᱜ ᱠᱚᱫᱚᱞᱮ ᱯᱟᱲᱟᱜ ᱵᱟᱲᱟ ᱠᱟᱜ
ᱦᱮᱸ ᱛᱟᱨᱢᱟᱱᱮ ᱜᱚᱝᱠᱮ ᱫᱟᱜᱟᱭ ᱫᱟᱜ ᱵᱟᱲᱟ ᱠᱟᱛᱮᱮᱫ ᱯ ᱟᱨᱠᱤ ᱯᱮ ᱧᱩᱨᱟᱹᱜᱼᱟ ᱨᱚᱦᱚᱭ ᱠᱚ
ᱦᱳᱭ
ᱟᱪᱪᱷᱟ
ᱫᱟᱜ ᱜᱮ ᱱᱟᱦᱟᱜ ᱛᱟᱸᱺᱜᱤ ᱨᱮᱜᱮ ᱢᱮᱱᱟᱜᱼᱟ
ᱦᱸ ᱟᱞᱮ ᱥᱮᱮᱫ ᱵᱟᱝ ᱜᱚᱝᱠᱮ ᱟᱹᱰᱤ ᱡᱟᱭᱜᱟ ᱫᱟᱲᱮᱜ ᱠᱟᱱᱛᱮ ᱱᱤᱛᱚᱜ ᱮᱠᱫᱚᱢ ᱥᱤᱭᱳᱜ ᱦᱚᱸ ᱢᱩᱥᱠᱤᱞ ᱠᱟᱱᱟ ᱢᱟᱱᱮ ᱟᱹᱰᱤ ᱡᱟᱹᱥᱛᱤ ᱫᱟᱜ ᱠᱟᱱᱟᱫᱟ ᱜᱚᱝᱠᱮ ᱮᱠᱫᱚᱢ ᱯᱤᱰᱷᱟᱹ ᱠᱚᱦᱚᱸ ᱵᱟᱝ ᱧᱮᱞ ᱧᱟᱢᱚᱜᱼᱟ ᱮᱠ ᱠᱟᱛᱷᱟ ᱰᱩᱵ ᱟᱹ ᱞᱮᱠᱟ ᱢᱚᱱᱮ ᱠᱟᱱᱟ ᱡᱮ ᱟᱨ ᱵᱟᱠᱟᱱ ᱨᱚᱦᱚᱭ ᱞᱮᱠᱟᱱ ᱫᱚ ᱜᱚᱝᱠᱮ ᱦᱩᱭ ᱦᱮᱡ ᱮᱱᱟ ᱛᱚᱲᱟᱜ ᱜᱟᱹᱪᱷᱤ ᱠᱚᱦᱚᱸ ᱞᱟᱹᱴᱩ ᱞᱟᱹᱴᱩ ᱫᱟᱨᱮᱭᱭᱟ ᱛᱟᱠᱚᱣᱟ ᱨᱚᱦᱚᱭ ᱞᱟᱹᱜᱤᱫ ᱫᱚ
ᱦᱮᱸ ᱮᱱᱠᱷᱟᱱ ᱫᱚ ᱨᱚᱦᱚᱭ ᱠᱚᱫᱚ ᱯᱮ ᱮᱦᱚᱵ ᱵᱟᱲᱟ ᱠᱟᱜᱼᱟ
ᱦᱮᱸ ᱡᱟᱭᱜᱟ ᱡᱟᱭᱜᱟ ᱫᱚᱠᱚ ᱮᱦᱚᱵ ᱧᱚᱜ ᱠᱮᱫᱫᱟᱠᱚᱭ ᱠᱚᱣᱟᱜ ᱢᱟᱱᱮ ᱫᱟᱜ ᱠᱚ ᱧᱩ ᱧᱚᱜ ᱜᱮ ᱠᱚᱣᱟ ᱩᱱᱠᱩ ᱫᱚᱠᱚ ᱨᱚᱦᱚᱭ ᱠᱮᱫᱟ ᱜᱚᱝᱠᱮ ᱟᱨ ᱠᱚ ᱠᱚᱣᱟ ᱢᱟᱱᱮ ᱵᱟᱝ ᱤᱭᱟᱹᱣ ᱠᱟᱱᱟ ᱟᱨᱠᱤ ᱠᱷᱟᱞ ᱧᱚᱜ ᱴ ᱠᱚ ᱩᱱᱠᱩ ᱫᱚ ᱟᱹᱣᱨᱤ ᱠᱚ ᱮᱦᱚᱵᱟ
ᱟᱪᱪᱷᱟ ᱚᱱᱠᱮ ᱵᱤᱱ ᱞᱟᱹᱭᱮᱜᱼᱟ ᱫᱟᱜ ᱢᱟ ᱯᱷᱚ ᱜᱮ ᱫᱟᱜᱟᱜ ᱢᱟᱱᱮ ᱯᱩᱨᱟᱹ ᱵᱟᱱ ᱞᱮᱠᱟ ᱫᱟᱜ ᱟᱠᱟᱫ
ᱦᱮᱸ ᱵᱟᱝ ᱞᱮᱠᱟ ᱢᱟᱱᱮ ᱟᱹᱰᱤ ᱡᱟᱹᱥᱛᱤ ᱫᱚ ᱵᱟᱝ ᱢᱚᱴᱟᱢᱩᱴᱤ ᱟᱨᱠᱤ ᱜᱮ ᱢᱟᱱᱮ ᱜᱟᱹᱪᱷᱤ ᱡᱩᱫᱤ ᱱᱤᱛᱚᱜᱢ ᱨᱚᱦᱚᱭ ᱠᱟᱜᱼᱟᱠᱤ ᱚᱱᱟ ᱫᱚ ᱩᱱᱩᱢᱚᱜ ᱛᱟᱢᱟ ᱟᱨᱠᱤ
ᱦᱩᱸ ᱟᱨ ᱚᱱᱠᱟ ᱩᱱᱟᱹᱜ ᱰᱷᱮᱨ ᱫᱟᱜ ᱨᱮᱢᱟ ᱨᱚᱦᱚᱭ ᱢᱟ ᱵᱟᱝ ᱡᱩᱛᱩᱜᱚᱜᱼᱟ
ᱚᱱᱟ ᱠᱚ ᱤᱭᱟᱹᱛᱮᱜᱮ ᱛᱷᱚᱲᱟ ᱜᱟᱱ ᱠᱚᱛᱟᱨ ᱧᱚᱜ ᱠᱟᱫᱟ ᱜᱚᱝᱠᱮ
ᱦᱮᱸ ᱟᱫᱚ ᱱᱟᱟᱜ ᱛᱚ ᱛᱚ ᱦᱩᱲᱩ ᱢᱟ ᱱᱟᱦᱟᱜ ᱟᱹᱣᱨᱤᱯᱮ ᱨᱚᱦᱚᱭᱟ ᱱᱟᱟᱜ ᱮᱱᱠᱷᱟᱱ ᱟᱨ ᱮᱴᱟᱜᱟᱜ ᱠᱚᱫᱚᱯᱮ ᱪᱟᱥ ᱵᱟᱲᱟᱭᱮᱫᱟ ᱥᱮ
ᱦᱮᱸ ᱜᱚᱝᱠᱮ ᱩᱛᱩ ᱛᱮᱭᱟ ᱥᱚᱵᱽᱡᱤ ᱴᱚᱵᱡᱤ ᱠᱚ ᱪᱟᱥ ᱵᱟᱲᱟᱭᱟ ᱚᱱᱟ ᱟᱹᱞᱩ ᱯᱚᱴᱚᱞ ᱢᱟᱹᱨᱤᱪ ᱱᱚᱝᱠᱟ ᱟᱨᱠᱤ ᱚᱱᱟ ᱠᱚ ᱟᱵᱟᱨ ᱡᱟᱵᱚᱛᱤᱭᱚ ᱥᱟᱠ ᱥᱚᱵᱽᱡᱤ ᱚᱱᱟ ᱠᱚᱢᱟ ᱢᱮᱱᱟᱜ ᱜᱮ ᱜᱚᱝᱠᱮ ᱥᱩᱡᱚᱜᱽ ᱞᱮᱠᱟ ᱫᱚ ᱟᱫᱚ ᱜᱚᱝᱠᱟ ᱟᱯᱮ ᱥᱮᱫ ᱜᱮ ᱪᱮᱫ ᱞᱮᱠᱟ ᱚᱱᱟ ᱟᱵᱟᱡᱽ ᱵᱟᱲᱟᱭ ᱜᱮ ᱥᱮ ᱵᱟᱝ
ᱟᱞᱮ ᱥᱮᱫ ᱢᱟ ᱜ ᱚᱱᱮ ᱥᱤᱛᱩᱝ ᱜᱮ ᱟᱴ ᱠᱟᱜ ᱞᱮᱭᱟ ᱦᱮᱸ ᱮᱱᱛᱜ ᱟᱫᱚ ᱚᱱᱠᱟ ᱟᱲ ᱫᱷᱟᱨᱮ ᱠᱚᱨᱮ ᱫᱚᱠᱚ ᱪᱟᱥ ᱵᱟᱲᱟᱭᱮᱫ ᱜᱮᱭᱟ ᱦᱜ ᱥᱚᱵᱡᱤ ᱠᱚᱫᱚ ᱱᱟᱜ ᱢᱮᱱᱠᱷᱟᱱ ᱦᱩᱲᱩ ᱠᱚᱫᱚ ᱱᱟᱦᱜ ᱵᱟᱠᱚ ᱪᱟᱥ ᱫᱟᱲᱮᱭᱟᱜ ᱠᱟᱱᱟ ᱦ ᱦᱩᱲᱩᱩᱨ ᱢᱟᱱ ᱰᱮᱨ ᱜᱮ ᱫᱟᱜ ᱫᱚᱨᱠ
ᱦᱮᱸ ᱮᱱᱛᱮᱫ ᱫᱟᱜ ᱵᱟᱹᱱᱩᱜ ᱛᱟᱭ ᱨᱮᱜᱮ ᱵᱟᱠᱚ ᱪᱟᱥ ᱫᱟᱲᱮᱭᱟᱜ ᱠᱟᱱᱟ ᱦᱚᱲᱩᱲ ᱫᱚ ᱵᱟᱝ
ᱟᱫᱚ ᱥᱚᱵᱡᱤ ᱨᱮᱫᱚ ᱜᱼᱚᱭ ᱠᱚᱢ ᱜᱮ ᱫᱟᱜ ᱮᱢ ᱦᱩᱭᱩᱜᱼᱟ ᱚᱱᱮ ᱢᱟᱲᱟᱝ ᱨᱚᱦᱚᱭ ᱡᱚᱠᱷᱚᱱ ᱤᱱᱟᱹ ᱯᱚᱨᱮᱱᱟᱜ ᱦᱟᱨᱟ ᱜᱚᱫ ᱛᱚ ᱩᱱ ᱡᱚᱠᱷᱚᱱ ᱟᱨ ᱛᱟᱭᱱᱚᱢ ᱡᱚᱜ ᱡᱚᱠᱷᱚᱱ ᱩᱱ ᱡᱚᱠᱷᱚᱱ ᱤᱱᱟᱹᱜ ᱥᱚᱵᱡᱤ ᱨᱮᱫᱚ ᱱᱟᱜ ᱟᱫᱚ ᱵᱷᱟᱜᱮ ᱵᱷᱟᱹᱜᱤ ᱜᱮ ᱫᱟᱜ ᱠᱚᱫᱚᱩ ᱠᱩᱲᱟᱹᱜ ᱠᱟᱱ ᱛᱟᱠᱚ ᱛᱮᱠᱚ ᱪᱟᱥᱮᱫ ᱜᱮᱭᱟ ᱥᱚᱵᱡᱤ ᱫᱚ ᱱᱟᱦᱟᱜ
ᱟᱪᱪᱷᱟ ᱛᱟᱦᱚᱞᱮ ᱜᱚᱝᱠᱮ ᱢᱟᱱᱮ ᱵᱚᱪᱷᱚᱨ ᱨᱮ ᱛᱤᱱᱟᱹᱜ ᱦᱩᱲᱩ ᱠᱚ ᱨᱚᱦᱚᱭᱟ ᱜᱚᱢᱠᱮ ᱟᱯᱮ ᱥᱮᱫ ᱫᱚ
ᱦᱩᱲᱩ ᱫᱚ ᱦᱟᱸᱜ ᱟᱞᱮ ᱥᱮᱫ ᱫᱚ ᱢᱤᱫ ᱫᱷᱟᱣ ᱜᱮᱠᱚ ᱨᱚᱦᱚᱭᱟ ᱱᱟᱟᱸᱜ
ᱠᱷᱟᱹᱞᱤ ᱱᱤᱭᱟᱹ ᱦᱩᱲᱩᱢ ᱛᱟᱭ ᱜᱮ ᱵᱟᱝ ᱜᱚᱢᱠᱮ
ᱟᱞᱮ ᱥᱮᱱ ᱫᱚ ᱦᱟᱸᱜ ᱚᱱᱠᱟ ᱫᱟᱜ ᱨᱮᱱᱟᱜ ᱥᱩᱵᱤᱫᱷᱟ ᱠᱚ ᱵᱟᱹᱱᱩᱜᱼᱟ ᱥᱮᱞᱚ ᱠᱚᱦᱚᱸ ᱵᱟᱹᱱᱩᱜᱼᱟ ᱥᱮᱲᱟ ᱥᱮᱲᱟ ᱯᱩᱠᱷᱨᱤ ᱵᱟᱸᱫᱷ ᱠᱚᱦᱚᱸ ᱵᱟᱠᱚ ᱵᱮᱱᱟᱣ ᱟᱠᱟᱫ ᱞᱮᱭᱟ ᱮᱱᱠᱷᱟᱱ ᱦᱟᱸᱜ ᱩᱱᱟᱹᱜ ᱫᱟᱜ ᱠᱚ ᱵᱟᱝ ᱠᱩᱲᱟᱹᱜ ᱛᱟᱞᱮ ᱛᱮ ᱚᱱᱟ ᱢᱤᱫ ᱤᱭᱟᱹ ᱜᱮᱞᱮ ᱪᱟᱥ-ᱟ
ᱠᱮᱫ ᱜᱮᱭᱟ ᱟᱨᱠᱤ ᱦᱩᱲᱩ ᱠᱚ
ᱦᱮᱸ
ᱛᱟᱯᱚᱨᱮ ᱜᱚᱝᱠᱮ ᱢᱟᱱᱮ ᱮᱴᱟᱜ ᱠᱤᱪᱷᱩ ᱫᱚ ᱵᱚᱞᱛᱮ ᱡᱟᱦᱟᱱᱟᱜ ᱥᱚᱨᱠᱟᱨᱱᱟᱜ ᱥᱩᱡᱳᱜ ᱥᱩᱵᱤᱫᱷᱟ ᱠᱚᱯᱮ ᱟᱹᱡᱚᱢ ᱫᱟᱹᱤᱧ ᱫᱟᱜ ᱵᱟᱨᱮ ᱛᱮ ᱢᱟᱱᱮ ᱡᱮ ᱡᱟᱭᱜᱟ ᱡᱟᱭᱜᱟ ᱡᱮᱢᱚᱱ ᱢᱟᱨᱥᱟᱞ ᱠᱚ ᱵᱤᱜ ᱟᱠᱩ ᱠᱟᱱᱟ ᱠᱷᱚᱨᱟ ᱥᱤᱡᱮᱱᱚ ᱦᱚᱸ ᱚᱱᱟᱱᱟ ᱠᱩ
ᱟᱫᱚ ᱵᱟᱝ ᱟᱞᱮ ᱫᱚ ᱱᱟᱜ ᱟᱹᱣᱨᱤ ᱞᱮ ᱧᱟᱢᱟ ᱦᱟᱜ ᱥᱚᱨᱠᱟᱨ ᱯᱟᱦᱟᱴᱟ ᱥᱮᱫ ᱠᱷᱚᱱᱟᱜ ᱫᱚ ᱢᱤᱫ ᱫᱷᱟᱣ ᱥᱟᱨᱵᱷᱮ ᱵᱟᱲᱟ ᱞᱮᱫᱼᱟ ᱠᱚ ᱟᱫᱚ ᱚᱱᱟ ᱞᱟᱹᱜᱤᱫ ᱛᱮ ᱱᱤᱛᱚᱜ ᱯᱟᱭᱤᱯ ᱠᱚᱠᱚ ᱛᱚᱯᱟ ᱵᱟᱲᱟᱭᱮᱫᱟ ᱟᱫᱚ ᱚᱱᱟ ᱫᱚ ᱚᱱᱠᱟᱱ ᱢᱟᱨᱥᱟᱞ ᱛᱮᱫᱚ ᱦᱟᱜ ᱵᱟᱝ ᱱᱟᱦᱟᱜ ᱦᱟᱱᱮ ᱠᱮᱱᱮᱞ ᱫᱟᱜ ᱜᱮ ᱱᱟᱦᱟᱜ ᱠᱚ ᱨᱟᱠᱟᱵ ᱟᱞᱮ ᱠᱟᱱᱟ ᱱᱟᱱᱟᱜ ᱟᱫᱚ ᱟᱞᱮ ᱫᱚ ᱵᱩᱨᱩ ᱫᱤᱥᱚᱢ ᱜᱮᱭᱟᱞᱮ ᱛᱚ ᱮᱱᱠᱷᱟᱱ ᱫᱚ ᱦᱟᱸᱜ ᱠᱮᱱᱮᱞ ᱦᱚᱸ ᱞᱟᱛᱟᱨ ᱧᱚᱜ ᱛᱮᱜᱮ ᱪᱟᱞᱟᱣ ᱟᱠᱟᱱᱟ ᱦᱟᱸᱜ ᱴᱟᱺᱰᱤ ᱴᱟᱺᱰᱤ ᱛᱟᱦᱮᱱ ᱠᱷᱟᱱ ᱫᱚ ᱟᱫᱚ ᱚᱱᱟᱜᱮ ᱱᱟᱦᱟᱜ ᱢᱚᱴᱚᱨ ᱛᱮᱥᱮ ᱪᱮᱫ ᱱᱚᱜᱚᱭ ᱤᱭᱟᱹ ᱛᱮᱜᱮ ᱠᱟᱨᱮᱱᱴ ᱛᱮᱠᱚ ᱨᱟᱠᱟᱵᱟ ᱱᱟᱟᱜ
ᱦᱮᱸ ᱯᱟᱭᱤᱯ ᱠᱚᱫᱚ ᱠᱚ ᱛᱚᱯᱟ ᱵᱟᱲᱟ ᱟᱠᱟᱫᱟ
ᱟᱪᱷᱟ ᱢᱟᱱᱮ ᱱᱤᱛ ᱫᱚ ᱥᱩᱡᱳᱜᱽ ᱥᱩᱵᱤᱫᱷᱟ ᱫᱚ ᱟᱹᱣᱨᱤ ᱠᱚ ᱟᱲᱟᱜᱟ ᱟᱨ ᱵᱟᱝ
ᱦᱳᱭ ᱱᱤᱛᱳᱜ ᱛᱮᱫ ᱦᱟᱸᱜ ᱦᱟᱯᱮ ᱟᱨᱦᱚ ᱢᱤᱫ ᱵᱚᱪᱷᱚᱨ ᱵᱟᱨ ᱵᱚᱪᱷᱚᱨ ᱜᱟᱱ ᱫᱚ ᱯᱟᱞᱮᱫ ᱞᱟᱜᱟᱜ ᱜᱮᱭᱟ ᱮᱱᱛᱮ ᱧᱮᱞᱚᱜ ᱠᱟᱱᱟ ᱚᱱᱠᱟ ᱠᱟᱹᱢᱤ ᱠᱚᱛᱟ ᱠᱚ
ᱦᱮᱸ ᱮ ᱜᱚᱝᱠᱮ ᱥᱚᱨᱠᱟᱨ ᱡᱤᱱᱤᱥ ᱦᱩᱭᱩᱜ ᱵᱟᱠᱷᱟᱱ ᱫᱚ ᱟᱥᱛᱮ ᱟᱥᱛᱮ ᱦᱩᱭᱩᱜ ᱛᱮᱜᱮ ᱛᱟᱦᱮᱸᱱᱟ
ᱦᱮᱸ
ᱛᱟᱦᱞᱮ ᱜᱚᱝᱠᱮ ᱱᱤᱭᱟᱹ ᱠᱷᱮᱛᱤ ᱵᱟᱲᱤ ᱱᱤᱭᱟᱹ ᱜᱩᱦᱩᱢ ᱴᱩᱦᱩᱢ ᱠᱚᱫᱚ ᱵᱟᱯᱮ ᱟᱵᱟᱫ ᱵᱟᱲᱟᱭᱟ ᱵᱟᱝ ᱜᱚᱝᱠᱮ ᱠᱷᱟᱞᱤ ᱦᱩᱲᱩ ᱢᱚᱛᱚᱡ
ᱟᱱᱮ ᱢᱩᱞᱟᱹ ᱠᱚᱜᱮ ᱢᱮᱱᱟᱜ ᱠᱚᱣᱟ ᱢᱩᱞᱟᱹ ᱠᱚᱜᱮ ᱠᱚ ᱮᱨ ᱵᱟᱲᱟᱭᱟ ᱦᱮᱸ ᱟᱨ ᱜᱩᱦᱩᱢ ᱱᱟᱦᱟᱜ ᱛᱚ ᱚᱱᱮ ᱥᱤᱛᱩᱝ ᱫᱤᱱ ᱪᱟᱥ ᱟᱠᱚ ᱮᱱᱠᱷᱟᱱ ᱫᱚ ᱥᱤᱛᱩᱝ ᱫᱤᱱ ᱫᱚ ᱱᱟᱦᱟᱜ ᱤᱱᱠᱟᱹ ᱢᱤᱫ ᱵᱟᱨ ᱠᱚ ᱪᱟᱥ ᱵᱟᱲᱟᱭᱟ ᱩᱱᱟᱹᱜ ᱦᱩᱰᱤᱧ ᱫᱚ ᱢᱟ ᱦᱚᱭᱥᱟ ᱠᱚ ᱡᱟᱦᱟᱸᱭ ᱠᱚ ᱯᱩᱠᱷᱨᱤ ᱢᱮᱱᱟᱜ ᱩᱱᱤᱱᱠᱩ ᱚᱱᱟ ᱯᱩᱠᱷᱨᱤ ᱫᱷᱟᱨᱮ ᱵᱟᱹᱫᱽ ᱠᱚᱨᱮ ᱜᱮᱠᱚ ᱪᱟᱥ ᱵᱟᱲᱟᱭᱟ
ᱮᱱᱛᱮᱜ ᱟᱯᱮ ᱥᱮᱱ ᱫᱚ ᱱᱟᱜ ᱛᱤᱱᱟᱹᱜ ᱫᱷᱟᱣ ᱠᱚ ᱪᱟᱥᱟ ᱦᱩᱲᱩ ᱠᱚᱫᱚ
ᱜᱚᱢᱠᱮ ᱦᱩᱲᱩ ᱠᱚᱫᱚ ᱵᱟᱨ ᱫᱷᱟᱣ ᱜᱮᱠᱚ ᱪᱟᱥᱟ ᱜᱚᱢᱠᱮ ᱟᱞᱮ ᱥᱮᱫ ᱢᱟ
ᱦᱮᱸ ᱦᱩᱸ ᱟᱯᱮ ᱥᱮᱱ ᱫᱚ ᱫᱟᱜ ᱠᱚ
ᱦᱮᱸ ᱫᱟᱜ ᱨᱮᱭᱟᱜ ᱠᱳᱱᱳ ᱚᱵᱷᱟᱵ ᱵᱟᱹᱱᱩᱜᱼᱟ ᱛᱚ ᱥᱩᱵᱤᱫᱟ ᱢᱮᱱᱟᱜᱼᱟᱮᱸ ᱡᱮ ᱠᱚ ᱢᱟᱨᱥᱟᱞ ᱛᱮᱠᱚ ᱟᱨᱮᱡᱟ ᱢᱟ ᱚᱠᱚᱭ ᱠᱚ ᱦᱟᱱᱮ ᱥᱳᱞᱟᱨ ᱜᱚᱝᱠᱮ ᱡᱮᱴᱟ ᱢᱟᱱᱮ ᱥᱚᱨᱠᱟᱨ ᱠᱷᱚᱱᱟᱜ ᱧᱟᱢᱚᱜ ᱠᱟᱱᱟ ᱥᱳᱞᱟᱨ ᱠᱚ ᱚᱱᱟ
ᱦᱮᱸ
ᱚᱱᱮ ᱚᱱᱠᱟ ᱨᱮᱜᱮ ᱱᱤᱭᱟᱹ ᱦᱩᱲᱩ ᱱᱤᱭᱟᱹ ᱦᱩᱲᱩ ᱫᱚ ᱫᱟᱜ ᱫᱟᱜ ᱵᱟᱝ ᱞᱟᱜᱟᱣᱼᱟᱠ ᱢᱟᱱ ᱥᱮᱨᱢᱟ ᱠᱷᱚᱱᱟᱜ ᱡ
ᱱᱤᱭᱟᱹ ᱦᱚᱜᱭ ᱥᱮᱨᱢᱟ ᱡᱟᱹᱲᱤ ᱫᱟᱜ ᱛᱮᱜᱮ ᱚᱱᱟ ᱛᱮᱜᱮ ᱦᱜ ᱟᱞᱮ ᱥᱮᱱ ᱫᱚ ᱜ ᱥᱮᱨᱢᱟ ᱡᱟᱹᱲᱤ ᱫᱟᱜ ᱵᱷᱚᱨᱥᱟ ᱜᱮ ᱢᱮᱱᱟᱜ ᱟᱠᱟᱫ ᱞᱮ
ᱠᱤᱱᱛᱩ ᱦᱟᱱᱟ ᱴᱟᱜᱤ ᱫᱚᱷᱚᱲ ᱜ ᱫᱟᱜ ᱞᱟᱜᱼᱟ ᱟᱨᱤ ᱚᱱᱟ ᱤᱭᱟᱹ ᱛᱮᱢᱟ ᱵᱮᱵᱚᱥᱛᱷᱟ ᱢᱮᱱᱟᱜ ᱜᱮᱭᱟ ᱟᱨ ᱱᱤᱭᱟᱹ ᱠᱚᱚᱸᱩ ᱠᱩᱴᱩᱢ ᱠᱚᱨᱮᱱᱟᱜ ᱚᱱᱟ ᱠᱚᱨᱮ ᱦᱚᱸ ᱵᱮᱵᱚᱥᱛᱟ ᱢᱮᱱᱟᱜᱼᱟ ᱟᱨᱠᱤ ᱚᱱᱟᱢᱟ ᱫᱟᱜ ᱵᱟᱭ ᱡᱚᱢ ᱜᱚᱢᱠᱮᱭᱟ ᱠᱷᱟᱹᱞᱤ ᱢᱤᱫ ᱫ ᱡᱚᱠᱷᱚᱱ ᱦ ᱨᱟᱠᱟᱵ ᱠᱟᱛᱮ ᱛᱷᱚᱲᱟ ᱜᱟᱱ ᱤᱭᱟᱹ ᱧᱚᱜᱚᱜᱼᱟ ᱦ ᱛᱚᱠᱷᱚᱱ ᱛᱷᱚᱲᱟ ᱜᱟᱱ ᱫᱟᱜ ᱞᱟᱜᱟᱣ ᱦᱩᱭᱩᱜᱼᱟ ᱥᱟᱦᱟᱨ ᱰᱟᱦᱟᱨ ᱮᱢ ᱠᱟᱛᱮᱮᱫ ᱛᱟᱦᱮᱱ ᱮᱠᱫᱚᱢ ᱟᱡ ᱛᱮᱜᱮ ᱦᱟᱱᱟ ᱫᱨ
ᱟᱪᱪᱷᱟ ᱜᱚᱝᱠᱮ ᱚᱱᱟ ᱚᱱᱟ ᱡᱮ ᱥᱚᱨᱠᱟᱨ ᱯᱟᱦᱴᱟ ᱥᱮᱫ ᱠᱷᱚᱱᱟᱜ ᱮᱢᱢᱟ ᱟᱠᱟᱫ ᱯᱮᱭᱟ ᱟᱫᱚ ᱚᱱᱟ ᱨᱮᱫᱚ ᱯᱷᱤᱨᱤ ᱜᱮ ᱥᱮ ᱯᱩᱭᱥᱟ
ᱵᱟᱝ ᱜᱚᱝᱠᱮ ᱯᱚᱭᱥᱟᱹ ᱮᱢ ᱦᱩᱭ ᱠᱟᱱᱟ ᱴᱮᱠᱥᱠᱟᱭ ᱮᱢᱚᱜ ᱦᱩᱭᱩᱜ ᱠᱟᱱᱟ ᱵᱚᱪᱷᱚᱨ ᱨᱮ ᱛᱤᱱᱟᱹᱜ ᱪᱚᱝ ᱛ ᱟᱢ ᱱ ᱡᱩᱤ ᱯᱚᱨᱤᱱᱟ ᱜᱟᱱ ᱡᱚᱢ ᱢᱮᱱᱟᱜ ᱛᱟᱢᱟ ᱚᱱᱟ ᱦᱟᱹᱵᱽ ᱦᱤᱥᱟᱹᱵ ᱟᱨᱠᱤ ᱛᱷᱚᱲᱟᱟᱱ ᱴᱮᱠᱥ ᱠᱚ ᱦᱟᱛᱟᱣᱟ ᱟᱨᱠᱤ
ᱦᱮᱸ
ᱢᱟᱱᱮ ᱴᱮᱠᱥ ᱫᱚ ᱪᱮᱫ ᱜᱚᱢᱠᱮ ᱱᱤᱛᱚᱜ ᱫᱷᱚᱨᱟ ᱠᱢ ᱥᱚᱨᱠᱟᱨ ᱠᱷᱚᱱᱟᱜ ᱢᱤᱫᱴᱮᱱ ᱮᱢ ᱠᱟᱱᱟ ᱛᱚ ᱤ ᱚᱸᱰᱮ ᱢᱤᱫ ᱦᱚᱲ ᱧᱮᱧᱮᱞ ᱦᱚᱲ ᱢᱮᱱᱟᱭᱟ ᱩᱱᱤᱜᱮ ᱫᱮᱠᱵᱞ ᱫᱫᱟ ᱡᱮ ᱚᱠᱚᱭᱟᱜ ᱠᱷᱮᱛᱨᱮ ᱫᱟᱜᱼᱟ ᱵᱟᱝ ᱞᱟᱜᱼᱟ ᱜᱚᱢᱠᱮ ᱟᱢ ᱠᱷᱤᱢ ᱮᱨᱴᱩ ᱠᱟᱫᱟ ᱥᱮ ᱨᱚᱦᱚᱭᱴ ᱠᱟ ᱠᱮᱫᱫᱟ ᱦᱩ ᱵᱟᱝ ᱪᱟᱞᱟᱜ ᱦᱩᱭᱩᱜ ᱛᱟᱢᱟ ᱴ ᱜᱮ ᱡᱚᱛᱚ ᱫᱟᱜ ᱫᱟᱜᱠᱞᱤ ᱟᱢ ᱡᱩᱫᱤ ᱥᱟᱦᱟᱨ ᱴᱟᱦᱟᱨ ᱡᱟᱵᱩᱛᱤᱢ ᱞᱟᱜᱟᱣ ᱠᱷᱟᱱᱡ ᱛᱟᱦᱦᱮ ᱟᱢ ᱪᱟᱞᱟᱣ ᱦᱤᱡᱩᱜᱼᱟ ᱟᱨ ᱵᱟᱠᱷᱟᱡ ᱚᱱᱟ ᱠᱚᱨᱮᱱ ᱫᱚᱠ ᱩᱱᱤᱜᱮ ᱛᱚᱚ ᱩᱱᱤᱜᱤᱭᱭ ᱦᱟᱛᱟᱣᱟ ᱚᱱᱟ ᱦᱩᱲᱩ ᱫᱚ ᱢᱤᱫ ᱵᱟᱨᱜᱮ
ᱦᱮᱸ ᱮᱱᱠᱷᱟᱱ ᱯᱚᱥᱟᱣ ᱜᱮ ᱦᱟᱸᱜ ᱯᱚᱥᱟᱣ ᱜᱮ ᱱᱟᱦᱜ ᱵᱩᱡᱷᱟᱹᱣ ᱠᱟᱱᱟ ᱦᱟᱸᱜ
ᱦᱮᱸ ᱜᱚᱝᱠᱮ ᱯᱚᱥᱟᱣ ᱜᱮ ᱦᱟᱸᱜ ᱵᱩᱡᱷᱟᱹᱣᱱᱟ ᱧᱟᱢᱚᱜ ᱠᱟᱱᱟ ᱛᱚ ᱢᱟᱱᱮ ᱠᱷᱟᱹᱴᱱᱤ ᱦᱚᱸ ᱵᱟᱝ ᱠᱷᱟᱹᱴᱱᱤ ᱦᱩᱭᱩᱜ ᱠᱟᱱᱟ ᱜᱚᱢᱠᱮ ᱠᱷᱟᱹᱞᱤ ᱥᱟᱦᱟᱨ ᱴᱟᱦᱟᱨ ᱨᱚᱦᱚᱭ ᱡᱚᱠᱷᱚᱡ ᱜᱮ ᱡᱚᱱ ᱠᱚ ᱫᱟᱢ ᱜᱮ ᱤᱱᱟᱹ ᱠᱚᱜᱮ ᱮᱢᱚᱜ ᱦᱩᱭᱩᱜ ᱠᱟᱱᱟ ᱟᱨ ᱫᱟᱜ ᱴᱟᱜᱟ ᱩᱱᱤᱜᱭ ᱮᱢᱮᱫ ᱠᱟᱱᱟᱜ
ᱦᱮᱸ ᱦᱮᱸ ᱮᱱᱠᱷᱟᱱ ᱫᱚ ᱦᱱᱟᱜ ᱵᱷᱟᱜᱤ ᱜᱮ ᱱᱟᱱᱟᱜ
ᱦᱳᱭ ᱦᱳᱭ ᱟᱫᱚ ᱱᱤᱝᱠᱟᱜᱮ ᱟᱨᱦᱚᱸ ᱥᱩᱡᱳᱜᱽ ᱥᱩᱵᱤᱫᱷᱟᱭ ᱮᱢ ᱤᱫᱤᱜ ᱦᱚ ᱡᱚ ᱥᱚᱨᱠᱟᱨ
ᱟᱫᱚ ᱟᱪᱪᱷᱟ ᱩᱱᱤ ᱱᱟᱟᱜ ᱮ ᱡᱮ ᱩᱱᱤ ᱧᱮᱞ ᱞᱟᱹᱜᱤᱫ ᱢᱮᱱᱟᱭᱟ ᱟᱫᱚ ᱩᱱᱤᱜᱮ ᱟᱯᱮ ᱫᱚ ᱯᱚᱭᱥᱟ ᱯᱮ ᱮᱢᱟᱭᱟ ᱥᱮ
ᱦᱩᱲᱩ ᱦᱩᱲᱩ ᱜᱚᱝᱠᱮ ᱵᱟᱝ ᱜᱚᱝᱠᱮ ᱦᱩᱲᱩ ᱞᱮᱠᱟ ᱢᱟᱱᱮ ᱯᱚᱭᱥᱟᱹ ᱫᱚ ᱪᱮᱫᱠᱟ ᱢᱟᱱᱮ ᱡᱤᱛᱚᱜ ᱦᱩᱲᱩᱢ ᱨᱟᱠᱟᱵ ᱠᱮᱫᱟ ᱜᱮᱫ ᱨᱟᱠᱟᱵ ᱠᱮᱫᱟᱢ ᱥᱮ ᱛᱚ ᱡᱚᱛᱚ ᱦᱩ ᱠᱚ ᱨᱟᱠᱟᱵ ᱪᱟᱵᱟ ᱠᱮᱫᱟ ᱛᱳ ᱩᱱᱤ ᱦᱤᱡᱩᱜᱼᱟ ᱟᱨᱠᱤ ᱚᱲᱟᱜ ᱚᱲᱟᱜ ᱟᱢᱟᱜ ᱛᱤᱱᱟᱹᱜ ᱜᱟᱱ ᱡᱩᱢᱤᱫᱟᱢ ᱚᱱᱟ ᱦᱤᱥᱟᱹᱵ ᱛᱮ ᱤᱫᱤᱭᱟ
ᱦᱮᱸ
ᱢᱟᱱᱮ ᱩᱱᱤ ᱫᱚ ᱥᱚᱨᱠᱟᱨᱮ ᱡᱮᱴᱟᱭ ᱮᱢ ᱟᱠᱟᱱᱟ ᱟᱫᱚ ᱩᱱᱤᱤᱫ ᱫᱚ ᱯᱚᱭᱥᱟ ᱴᱚᱭᱤᱥᱟ ᱪᱮᱫ ᱦᱚᱸ ᱵᱟᱭᱟᱢᱟ ᱥᱚᱨᱠᱟᱨ ᱠᱷᱚ ᱫᱚ ᱱ ᱧᱤᱫᱰᱮ ᱠᱷᱚᱱᱟᱜ ᱜᱮ ᱡᱟᱣ ᱩᱰᱩ ᱜᱚᱜ ᱱᱟᱟᱹᱭ ᱱᱟ
ᱦᱮᱸ
ᱱᱤᱛᱚᱜ ᱚᱠᱚᱭᱟᱜ ᱡᱚ ᱫᱩ ᱵᱤᱜᱷᱟᱹ ᱚᱠᱚᱭᱟᱜ ᱫᱚ ᱪᱟᱹᱨ ᱵᱤᱜᱷ ᱢᱮᱱᱟᱜᱼᱟ ᱩᱱᱤ ᱴᱷᱮᱱ ᱚᱱᱟ ᱦᱤᱥᱟᱹᱵ ᱛᱮ ᱦᱟᱛᱟᱣᱟ ᱟᱨᱠ ᱚᱠᱚᱭ ᱫᱚ ᱫᱷᱚᱨᱟᱢ ᱵᱤᱜᱷᱟᱹ ᱨᱮ ᱡᱩᱫᱤ ᱦᱟᱡᱟᱨ ᱴᱟᱠᱟ ᱥᱮ ᱵᱟᱨᱚᱥᱚ ᱴᱟᱠᱟ ᱥᱮ ᱯᱚᱱᱨᱚᱥᱚ ᱴᱟᱠᱟᱭ ᱦᱟᱛᱟᱣ ᱠᱮᱫᱟ ᱚᱱᱮ ᱚᱱᱠᱟ
ᱦᱮᱸ ᱦᱮᱸ ᱟᱫᱚ ᱥᱤ ᱠᱚᱫᱚ ᱪᱮᱫ ᱠᱚᱛᱮ ᱯᱮ ᱥᱤᱭᱳᱜᱼᱟ
ᱥᱤ ᱠᱚᱫᱚ ᱜᱚᱝᱠᱮ ᱜᱚᱝᱠᱮ ᱞᱟᱦᱟ ᱡᱟᱦᱟᱸ ᱫᱚᱱᱟᱹᱜ ᱠᱚ ᱥᱤ ᱵᱟᱲᱟᱭᱮᱫ ᱛᱟᱦᱮᱱᱟ ᱜᱟᱹᱭ ᱞᱟᱝᱜᱽᱲᱟ ᱠᱟ ᱠᱟᱛᱮᱮᱫ ᱱᱤᱛᱚᱜ ᱢᱟ ᱜᱚᱢᱠᱮ ᱜᱟᱹᱰᱤ ᱩᱰᱩᱠᱟᱱ ᱟᱫᱚ ᱜᱟᱹᱰᱤ ᱛᱮᱜᱮ ᱠᱚ ᱥᱟ ᱟᱨ ᱜᱟᱹᱭ ᱰᱟᱝᱨᱟ ᱦᱚᱸ ᱢᱮᱱᱟᱜ ᱠᱚᱜᱮᱭᱟ ᱢᱟᱱᱮ ᱵᱷᱤᱴᱷᱟᱹᱵᱟᱹᱴᱤ ᱠᱚ ᱡᱚᱠᱷᱚᱱ ᱪᱷᱳᱴᱳ ᱢᱴᱳ ᱪᱟᱥ ᱟᱵᱟᱫ ᱦᱩᱭᱩᱜ ᱠᱟᱱᱟ ᱥᱟᱠᱥᱚᱵᱽᱡᱤ ᱠᱚ ᱛᱚᱠᱷᱚᱱ ᱟᱨᱠᱤ ᱡᱟᱭᱜᱟ ᱡᱟᱭᱜᱟ ᱫᱚ ᱵᱟᱝ ᱵᱚᱞᱚᱜ ᱠᱟᱱᱟ ᱛᱚ ᱜᱟᱹᱰᱤ ᱠᱚᱫᱚ
ᱦᱮᱸ ᱦᱮᱸ ᱟᱨ ᱚᱱᱛᱮ ᱫᱚ ᱱᱟᱦᱜ ᱚᱱᱮ ᱜᱟᱹᱲᱤ ᱠᱚᱛᱮ ᱫᱚ ᱛᱤᱱᱟᱹᱜ ᱜᱟᱱ ᱠᱚ ᱦᱟᱛᱟᱣᱮᱱᱟ ᱛᱚᱵᱮ
ᱜᱚᱢᱠᱮ ᱜᱷᱚᱱᱴᱟ ᱫᱚ ᱱᱚᱝᱠᱟ ᱱᱚᱭᱥᱚ ᱴᱟᱠᱟ ᱜᱷᱚᱱᱴᱟ ᱠᱚ ᱦᱟᱛᱟᱣᱟ
ᱦᱮᱸ ᱦᱮᱸ ᱮᱱᱛᱮᱜ ᱟᱯᱮ ᱥᱮᱱ ᱫᱚ ᱯᱚᱥᱟᱣ ᱜᱮᱭᱟ ᱦᱜ ᱟᱞᱮ ᱥᱮᱱ ᱫᱚ ᱟᱹᱲ ᱛᱮᱫ ᱜᱮᱠᱚ ᱦᱟᱛᱟᱣᱟ
ᱟᱯᱮ ᱥᱮᱫ ᱫᱚ ᱜᱚᱝᱠᱮ ᱢᱟᱱᱮ ᱜᱟᱹᱰᱤ ᱛᱮᱫᱚ ᱠᱚᱢ ᱡᱟᱭᱜᱟ ᱜᱮ ᱠᱚ ᱪᱟᱥ ᱵᱟᱲᱟᱭᱟ ᱵᱟᱝ ᱡᱩᱫᱤ ᱠᱷᱮᱞᱤ ᱜᱟᱹᱭ ᱰᱟᱝᱨᱟ ᱛᱮᱜᱤ
ᱵᱟᱝ ᱜᱟᱹᱲᱤ ᱛᱮᱠᱩ ᱪᱟᱥ ᱜᱮᱭᱟ ᱟᱫᱚ ᱜᱟᱹᱲᱤ ᱛᱮ ᱢᱟᱱᱮ ᱟᱹᱰᱤ ᱰᱷᱮᱨ ᱠᱚ ᱦᱟᱛᱟᱣᱟ ᱩᱸ ᱜᱷᱚᱱᱴᱟᱨᱮ ᱵᱟᱨᱚ ᱠᱷᱚᱱ ᱪᱳᱫᱫᱳ ᱟᱨᱦᱚᱸ ᱚᱠᱟ ᱡᱚᱦᱚᱱ ᱪᱚ ᱦᱟᱱᱮ ᱯᱩᱪᱤᱥ ᱥᱚ ᱫᱷᱟᱹᱵᱤᱡ ᱠᱚ ᱦᱟᱛᱟᱣᱟ
ᱚᱸ ᱵᱟᱝ ᱜᱚᱢᱠᱮ ᱱᱤᱛᱚᱜ ᱯᱚᱸᱪᱤᱥ ᱥᱚ ᱫᱷᱟᱹᱵᱤᱡ ᱫᱚ ᱵᱟᱝ ᱱᱚᱥᱚ ᱴᱟᱠᱟ ᱠᱟᱛᱮᱫ ᱠᱚ ᱦᱟᱛᱣᱟ ᱜᱷᱚᱱᱟ ᱨᱮ ᱟᱨᱠᱤ
ᱟᱞᱮ ᱥᱮᱱ ᱫᱚ ᱦᱟᱜ ᱚᱱᱠᱟ ᱠᱚ ᱦᱟᱛᱟᱣ ᱟᱹᱜᱩ ᱟᱠᱟᱫᱟ ᱮᱱᱠᱷᱟᱱ ᱮᱸ ᱩᱢᱩᱜ ᱦᱚᱲ ᱫᱚ ᱦᱟᱸᱜ ᱪᱟᱹᱥᱤ ᱫᱚ ᱦᱟᱸᱜ ᱵᱟᱝᱠᱷᱟᱱ ᱫᱚ ᱦᱟᱜ ᱵᱟᱠᱚ ᱥᱤ ᱟᱢᱟ ᱦᱟᱜ ᱟᱢ ᱡᱩᱫᱤ ᱦᱟᱜ ᱮᱢᱚᱜ ᱵᱟᱝ ᱥᱟᱱᱟᱭ ᱢᱮᱱᱠᱷᱟᱱ ᱫᱚ ᱢᱮᱛᱟᱢᱟᱭ ᱫᱩ ᱢᱟ ᱱᱟᱦᱮᱞ ᱤᱫᱤᱢᱮ ᱤᱭᱩ ᱟᱨ ᱡᱩᱫᱤ ᱯᱚᱥᱟᱢ ᱵᱩᱡᱷᱟᱹᱣ ᱠᱷᱟᱱ ᱫᱚ ᱦᱟᱸᱜ ᱮᱢᱚᱜ ᱦᱚᱸ ᱴᱷᱤᱠ ᱜᱮᱠᱚ ᱵᱩᱡᱷᱟᱹᱣᱟ
ᱦᱮᱸ ᱜᱚᱢᱠᱮ ᱟᱛᱮ ᱱᱤᱛᱚᱜ ᱧᱮᱞ ᱢᱮ ᱡᱚᱛᱚ ᱦᱚᱲ ᱠᱚ ᱥᱤᱜ ᱪᱚᱭᱟ ᱴᱮᱠᱴᱚᱨ ᱛᱮ ᱟᱢᱫᱚ ᱱᱟᱦᱮᱞ ᱛᱮᱢ ᱥᱤᱭᱟ ᱛᱤᱥ ᱟᱹᱱᱤᱡᱽ ᱪᱚᱝ
ᱛᱟᱭᱱᱚᱢᱚᱜᱼᱟᱢ ᱟᱨ ᱛᱟᱭᱱᱚᱢ ᱦᱩᱲᱩ ᱠᱚᱦᱚᱸ ᱵᱷᱟᱹᱜᱤ ᱵᱟᱝ ᱦᱩᱭᱩᱜᱼᱟ ᱛᱟᱭᱱᱚᱢ ᱞᱮᱱᱠᱷᱟᱱ
ᱦᱮᱸ ᱜᱮᱸ
ᱮᱱᱠᱷᱟᱱ ᱟᱫᱚ ᱟᱯᱮ ᱫᱚ ᱟᱦᱟᱨ
ᱦᱮᱸ ᱜᱚᱝᱠᱮ ᱢᱮᱱᱟᱜ ᱜᱮᱭᱟ ᱛᱷᱚᱲᱟ ᱜᱟᱱ ᱡᱟᱼᱜᱤ
ᱥᱮᱬᱟ ᱢᱟᱪᱷᱟ ᱥᱮ ᱤᱱᱠᱟᱹ ᱦᱩᱰᱤᱧ ᱢᱟᱪᱷᱟ
ᱱᱤᱝᱠᱟᱹ ᱟᱹᱰᱤ ᱥᱮᱬᱟ ᱵᱟᱝ ᱜᱚᱢᱠᱮ ᱢᱳᱴᱟᱢᱩᱴᱤ
ᱦᱟᱹᱠᱩ ᱠᱚᱯᱮ ᱪᱟᱥ ᱠᱚᱜᱮᱭᱟ
ᱦᱮᱸ ᱦᱟᱹᱠᱩ ᱡᱚᱢ ᱞᱟᱹᱜᱤᱫ ᱥᱮ ᱛᱷᱚᱲᱟ ᱜᱟᱱ ᱫᱚ ᱟᱠᱷᱨᱤᱧ ᱠᱚ ᱞᱟᱹᱜᱤᱫ ᱢᱟᱱᱮ ᱤᱱᱟᱹᱜ ᱤᱭᱟᱹ ᱫᱚ ᱵᱟᱝ ᱜᱚᱝᱠᱮ ᱢᱳᱴᱟᱢᱩᱴᱤ ᱟᱨᱠᱤ
ᱦᱩᱸ ᱦᱚᱭ ᱟᱨ ᱤᱱᱟᱹ ᱠᱚᱨᱮ ᱜᱮᱦᱟᱜ ᱩᱢ ᱵᱟᱲᱟ ᱠᱚ
ᱦᱮᱸ ᱤᱱᱟᱹ ᱠᱚᱨᱮᱜᱮ ᱦᱩᱭᱩᱜ ᱠᱟᱱᱟ
ᱮᱱᱛᱮ ᱚᱱᱛᱮ ᱫᱚ ᱦᱟᱹᱠᱩ ᱫᱚ ᱪᱮᱫ ᱠᱚᱛᱮ ᱠᱚ ᱜᱚᱡ ᱠᱚᱣᱟ
ᱜᱚᱝᱠᱮ ᱡᱷᱟᱹᱞᱤ ᱛᱮ ᱚᱣᱟᱨ ᱠᱩᱣᱟ ᱞᱮ ᱟᱨ ᱱᱤᱠᱟᱹ ᱩᱛᱩ ᱡᱚᱢ ᱡᱤ ᱡᱩᱢ ᱜᱚᱡ ᱞᱮᱠᱚ ᱦᱚᱭ ᱜᱚᱝᱠᱮ ᱫᱚᱨᱦᱚᱢ ᱚᱲᱟᱜ ᱞᱟᱹᱜᱤᱫ ᱜᱚᱡ ᱠᱩ ᱩᱛᱩ ᱡᱚᱢ ᱞᱟᱹᱜᱤᱫ ᱛᱟᱦᱞᱮ ᱢᱟ ᱦᱟᱱᱮ ᱪᱟᱯᱟᱫ ᱫᱷᱟᱹᱞᱤ
ᱦᱩᱸ ᱟᱪᱪᱷᱟ ᱡᱩᱫᱤ ᱱᱚᱝᱠᱟ ᱵᱟᱱ ᱫᱟᱜ ᱠᱚᱨᱮ ᱥᱮ ᱞᱤᱸᱡᱤ ᱫᱟᱜ ᱠᱚᱨᱮ ᱫᱚ ᱪᱮᱫ ᱠᱚᱛᱮ ᱯᱮ ᱥᱟᱵ ᱠᱚᱣᱟ
ᱛᱟᱦᱞᱮ ᱜᱚᱝᱠᱮ ᱚᱱᱮ ᱡᱷᱟᱹᱞᱤ ᱜᱮ ᱧᱟᱢᱚᱜ ᱠᱟᱱ ᱛᱮᱭᱟ ᱚᱱᱟ ᱤᱭᱟᱹ ᱨᱮᱜᱮ ᱚᱰᱟᱣ ᱞᱮᱜᱤᱭᱟ ᱟᱨ ᱵᱟᱠᱷᱟᱱ ᱦᱟᱱᱮ ᱢᱟᱫ ᱨᱮᱭᱟᱜ ᱡᱮᱴᱷᱟᱹ ᱠᱚ ᱵᱮᱱᱟᱣᱟ ᱪᱮᱫ ᱠᱚ ᱢᱮᱛᱟᱜ ᱠᱟᱱᱟ ᱦᱟᱜ ᱚᱱᱟ ᱛᱳ ᱚᱱᱟ ᱦᱳᱭ ᱦᱳᱭ ᱦᱳᱭ ᱚᱱᱟ ᱠᱚᱜᱮ ᱚᱱᱟ ᱠᱚᱛᱮ ᱠᱚ ᱥᱟᱵ ᱠᱚᱣᱟ
ᱩᱸ ᱦᱮᱸ ᱟᱹᱵᱤᱱ ᱫᱚ ᱱᱚᱣᱟ ᱮᱯ ᱨᱮᱫᱚ ᱛᱤᱥ ᱠᱷᱚᱱᱟᱜ ᱵᱤᱱ ᱠᱟᱹᱢᱤ ᱠᱟᱱᱟ
ᱟᱹᱞᱤᱧ ᱫᱚ ᱟᱹᱰᱤ ᱡᱟᱹᱥᱛᱤ ᱫᱤᱱ ᱫᱚ ᱵᱟᱹᱞᱤᱧ ᱦᱩᱭ ᱟᱠᱟᱱᱟ ᱜᱚᱝᱠᱮ ᱛᱮᱦᱤᱧ ᱜᱮ ᱟᱨᱠᱤ ᱯᱨᱚᱛᱷᱚᱢ ᱞᱤᱧ ᱤᱭᱟᱹ ᱞᱮᱜᱟ ᱠᱮᱫᱟ ᱟᱵᱤᱱ ᱫᱚ ᱛᱤᱱᱟᱹᱜ ᱫᱤᱱ ᱵᱤᱱ ᱦᱩᱭᱩᱜ ᱠᱟᱱᱟ
ᱟᱹᱞᱤᱧ ᱢᱚᱬᱮ ᱫᱤᱱ ᱜᱟᱱ ᱟᱫᱚ ᱚᱱᱠᱟ ᱫᱚ ᱩᱱᱟᱹᱜ ᱫᱚ ᱦᱟᱜ ᱚᱱᱠᱟ ᱥᱚᱢᱚᱭ ᱠᱚ ᱵᱟᱞᱤᱧ ᱧᱟᱢ ᱛᱮᱢ ᱚᱱᱠᱟ ᱫᱚᱦᱟᱜ ᱵᱟᱞᱤᱧ ᱠᱚᱨᱟᱣᱮᱫ ᱛᱟᱦᱮᱸᱱ